ᱦᱮᱞᱳ ᱦᱮᱸ ᱦᱮᱸ ᱦᱮᱸ ᱟᱸᱡᱚᱢᱚᱜ ᱠᱟᱱᱟ᱾
ᱦᱩᱭᱮᱱ ᱠᱷᱟᱱ
ᱞᱮ ᱛᱟᱲᱟᱢᱟ ᱪᱮᱫ ᱞᱮᱠᱟ?
ᱦᱚᱸ ᱠᱷᱚᱵᱚᱨ ᱠᱚᱫᱚ ᱱᱤᱭᱟᱹ ᱜᱷᱟᱹᱲᱤᱡ ᱫᱚ ᱦᱟᱸᱜ ᱴᱷᱤᱠ ᱵᱟᱲᱟ ᱜᱮ᱾ ᱮᱱᱛᱮ ᱪᱟᱥ ᱠᱟᱹᱢᱤ ᱠᱚ ᱮᱛᱚᱦᱚᱵ ᱵᱟᱲᱟ ᱦᱩᱭ ᱟᱠᱟᱱᱟ᱾ ᱟᱫᱚ ᱚᱱᱛᱮ ᱜᱮ ᱚᱠᱟᱞᱮᱠᱟ ᱟᱢᱜᱮ ᱚᱠᱟᱞᱮᱠᱟ ᱱᱟᱯᱟᱭ ᱜᱮ ᱦᱮᱱᱟᱜ ᱢᱮᱭᱟ?
ᱦᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱦᱮᱱᱟᱜ ᱦᱟᱛᱟᱲ ᱟᱠᱟᱹᱫᱤᱧᱟ ᱦᱮᱸᱥᱮ
ᱛᱟᱭᱚᱢ ᱫᱟᱨᱟᱢ ᱫᱚ ᱞᱟᱹᱭ ᱵᱟᱝ ᱜᱟᱱᱚᱜ ᱠᱟᱱᱟ ᱛᱚ ᱚᱠᱟ ᱞᱮᱠᱟᱧ ᱛᱟᱦᱮᱱᱟ᱾ ᱛᱟᱦᱚᱞᱮ
ᱦᱳᱭ ᱦᱳᱭ ᱛᱟᱭᱚᱢ ᱫᱟᱨᱟᱢᱟᱜ ᱦᱚᱸ ᱞᱟᱹᱭ ᱵᱟᱝ ᱜᱟᱱᱚᱜ ᱜᱮᱭᱟ ᱥᱟᱹᱨᱤᱜᱮ ᱮᱱᱠᱷᱟᱱ ᱱᱤᱛᱳᱜ ᱛᱟᱭᱱᱚᱢ ᱫᱟᱨᱟᱢ ᱨᱮᱱᱟᱜ ᱫᱚ ᱯᱚᱨᱮᱛᱮ ᱮᱱᱠᱷᱟᱱ ᱱᱤᱛᱳᱜ ᱱᱟᱯᱟᱭ ᱢᱮᱱᱟᱜ ᱢᱮᱭᱟ ᱱᱤᱭᱟᱹ ᱜᱮ ᱢᱟᱨᱟᱝ ᱠᱟᱛᱷᱟ ᱦᱳᱭ ᱥᱮ᱾
ᱦᱳᱭ ᱦᱳᱭ ᱨᱤᱠᱟᱹᱭ ᱦᱩᱭᱩᱜᱼᱟ ᱟᱨᱠᱤ ᱛᱟᱭᱚᱢ ᱫᱟᱨᱟᱢ ᱱᱟᱯᱟᱭ ᱛᱟᱦᱮᱸᱱ ᱨᱮᱱᱟᱜ ᱦᱮᱸ ᱥᱮ ᱪᱮᱜ᱾
ᱦᱳᱭ ᱦᱳᱭ ᱚᱱᱟ ᱫᱚ ᱱᱚᱣᱟ ᱨᱤᱠᱟᱹᱭ ᱜᱮ ᱞᱟᱜᱟᱜᱼᱟ᱾
ᱦᱩᱸ
ᱢᱟᱹᱱᱢᱤ ᱡᱤᱭᱚᱱ ᱨᱮ ᱥᱩᱠᱫᱩᱠ ᱢᱟ ᱛᱚᱸᱜᱮ ᱟᱠᱟ ᱜᱮ ᱛᱟᱦᱮᱱᱟ ᱦᱳᱭ ᱥᱮ᱾ ᱪᱮᱫᱟᱜ ᱚᱱᱟ ᱢᱟᱹᱱᱢᱤ ᱡᱤᱭᱚᱱ ᱨᱮ ᱡᱩᱫᱤ ᱥᱩᱠ ᱟᱨ ᱫᱩᱠ ᱵᱟᱝ ᱛᱟᱦᱮᱱᱟ ᱮᱱᱠᱷᱟᱱ ᱢᱟᱹᱱᱢᱤ ᱡᱤᱭᱚᱱ ᱫᱚ ᱵᱮᱠᱟᱨ ᱜᱮᱭᱟ, ᱦᱳᱭᱥᱮ ᱚᱱᱠᱟ ᱞᱮᱠᱟ ᱠᱚ ᱞᱟᱹᱭᱟ᱾ ᱥᱩᱠ ᱵᱮᱜᱚᱨ ᱫᱩᱠ ᱟᱨ ᱫᱩᱠ ᱵᱮᱜᱚᱨ ᱥᱩᱠᱥ ᱦᱮᱸᱥᱮ ᱮᱸ ᱵᱟᱝᱢᱟᱠᱚ ᱞᱟᱹᱭᱟ ᱥᱩᱠ ᱟᱨ ᱫᱩᱠ ᱫᱩᱠᱤᱱ ᱦᱩᱭᱩᱜ ᱠᱟᱱᱟ ᱥᱟᱸᱜᱮ ᱟᱹᱭᱟᱛ ᱪᱮᱜ ᱵᱟᱝ ᱥᱟᱸᱜᱟᱛ ᱵᱷᱟᱹᱭᱟᱹ ᱥᱮ ᱪᱤᱞᱤ ᱠᱚ ᱢᱮᱛᱟ ᱛᱟᱠᱤᱱᱟᱹ ᱚᱱᱠᱟ ᱞᱮᱠᱟᱭ ᱟᱸᱡᱚᱢ ᱟᱠᱟᱜᱼᱟ ᱟᱨ ᱪᱮᱫ?
ᱟᱪᱪᱷᱟ ᱡᱟᱭᱦᱳᱠ ᱟᱫᱚ ᱛᱟᱦᱞᱮ ᱠᱷᱟᱡ ᱛᱮᱦᱤᱧ ᱫᱚ ᱪᱮᱫ ᱮᱸ ᱫᱚ ᱱᱤᱛᱚᱜ ᱫᱚ ᱪᱮᱫ ᱥᱟᱛᱟᱢ ᱟᱛᱮᱫ ᱞᱟᱝ ᱜᱟᱞᱢᱟᱨᱟᱣᱟ? ᱚᱱᱟ ᱢᱟᱥᱮ ᱚᱱᱠᱟᱱᱟᱜ ᱪᱮᱫ ᱮᱢ ᱫᱤᱥᱟᱹᱭ ᱦᱩᱭᱩᱜ ᱛᱟᱞᱟᱝ-ᱟ᱾
ᱚᱱᱠᱟ ᱞᱮᱠᱟ ᱢᱟ ᱥᱟᱛᱟᱢ ᱠᱚᱢᱟ ᱦᱟᱸᱜ ᱵᱟᱹᱧ ᱫᱤᱥᱟᱹᱭ ᱮᱫᱟ
ᱟᱪᱪᱷᱟ ᱢᱤᱫᱴᱟᱝ ᱤᱭᱟᱹ ᱨᱮᱱᱟᱜ ᱠᱟᱛᱷᱟ ᱨᱟᱠᱟᱵ ᱮᱫᱟ ᱜᱟᱭᱟᱱ ᱨᱮᱱᱟᱜ ᱠᱟᱛᱷᱟ ᱜᱮ ᱦᱮᱸ ᱥᱮ ᱡᱮ ᱢᱤᱫᱴᱟᱝ ᱜᱟᱭᱟᱱ ᱡᱮ ᱟᱨ ᱛᱤᱱ ᱞᱮᱠᱟᱛᱮᱵᱚᱱ ᱧᱮᱞ ᱧᱟᱢᱟ ᱡᱮ ᱚᱱᱟ ᱢᱤᱫᱴᱟᱝ ᱜᱟᱭᱟᱱ ᱡᱚᱛᱷᱟᱛ ᱟᱠᱟᱱᱟ ᱢᱮᱱᱛᱮ ᱦᱮᱸ ᱥᱮ ᱵᱟᱝ ᱚᱱᱠᱟ ᱞᱮᱠᱟᱛᱮ ᱪᱮᱫ ᱮᱢ ᱢᱚᱱᱮᱭᱟ ᱡᱮ ᱚᱠᱟ ᱞᱮᱠᱟᱱᱟᱜ ᱛᱟᱦᱮᱱᱟ ᱚᱱᱟ ᱫᱚ ᱯᱨᱟᱭᱢᱟᱨᱤ ᱠᱚ ᱪᱮᱫ ᱪᱮᱫ ᱛᱟᱦᱮᱱᱟ ᱟᱨᱠᱤ ᱦᱳᱭ
ᱟᱫᱚ ᱚᱱᱠᱟ ᱞᱮᱠᱟᱧ ᱢᱮᱱᱟ ᱡᱮ ᱜᱟᱭᱟᱱ ᱨᱮᱱᱟᱜ ᱦᱚᱸᱛᱚ ᱟᱭᱢᱟ ᱞᱮᱠᱟᱱ ᱦᱟᱹᱴᱤᱧ ᱢᱮᱱᱟᱜ ᱟᱠᱟᱫᱟ ᱥᱮ
ᱦᱳᱭ ᱦᱳᱭ
ᱦᱳᱭ ᱟᱫᱚ ᱚᱱᱟ ᱫᱚ ᱦᱚᱳᱭᱛᱳ ᱥᱮᱪᱮᱫ ᱤᱫᱤ ᱠᱟᱛᱮᱜ ᱦᱩᱭ ᱫᱟᱲᱮᱭᱟᱜᱼᱟ ᱥᱮ ᱚᱱᱠᱟᱱᱟᱜ ᱡᱟᱦᱟᱸ ᱱᱟᱜ ᱫᱩᱞᱟᱹᱲ ᱫᱩᱯᱞᱟᱹᱲ ᱤᱫᱤ ᱠᱟᱛᱮ ᱦᱩᱭ ᱫᱟᱲᱮᱭᱟᱜᱼᱟ ᱦᱮᱸᱥᱮ ᱛᱟᱯᱚᱨᱮ ᱚᱱᱠᱟᱱᱟᱜ ᱡᱟᱦᱟᱸᱱᱟᱜ ᱩᱸ ᱪᱮᱫ ᱤᱧ ᱢᱮᱱᱟ ᱢᱟᱱᱮ ᱟᱭᱢᱟ ᱞᱮᱠᱟᱱᱟᱜ ᱜᱮ ᱤᱧ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱟᱢ ᱜᱮ ᱛᱟᱦᱚᱞᱮ ᱞᱟᱹᱭ ᱛᱟᱞᱟᱝ ᱢᱮ
ᱦᱮᱸ
ᱦᱳᱭ ᱟᱫᱚ ᱠᱟᱛᱷᱟ ᱫᱚ ᱦᱩᱭᱩᱜ ᱠᱟᱱᱟ ᱱᱤᱝᱠᱟᱹᱜᱮ ᱡᱟᱦᱟᱸ ᱞᱮᱠᱟᱢ ᱞᱟᱹᱭ ᱠᱮᱫᱟ ᱤᱱᱠᱟᱹᱜᱮ ᱚᱱᱟ ᱨᱮᱱᱟᱜ ᱦᱚᱸ ᱢᱤᱫᱴᱟᱝ ᱥᱟᱛᱟᱢ ᱢᱤᱫᱴᱟᱝ ᱫᱚ ᱢᱤᱫ ᱢᱤᱫᱴᱟᱝ ᱴᱮᱦᱟᱴ ᱠᱟᱛᱮᱜ ᱥᱮ ᱢᱤᱫᱴᱟᱝ ᱪᱮᱛᱟᱱ ᱨᱮ ᱴᱮᱦᱟᱸᱴ ᱠᱟᱛᱮᱫ ᱜᱮ ᱚᱱᱟ ᱫᱚ ᱪᱟᱞᱟᱜ-ᱟ᱾ ᱢᱮᱱᱠᱷᱟᱱ ᱚᱱᱟ ᱥᱟᱶ ᱥᱟᱶᱛᱮ ᱱᱟᱱᱟ ᱦᱩᱱᱟᱹᱨ ᱞᱟᱸᱫᱟ ᱦᱟᱹᱴᱤᱧ ᱛᱟᱦᱮᱸᱱᱟ ᱦᱮᱸ ᱥᱮ ᱵᱟᱝ ᱫᱩᱠ ᱛᱟᱦᱮᱸᱱᱟ ᱥᱩᱠ ᱛᱟᱦᱮᱸᱱᱟ ᱦᱮᱸ ᱥᱟᱱᱟᱢᱟᱜ ᱞᱮᱠᱟᱱᱟᱜ ᱜᱮ ᱚᱱᱟ ᱥᱟᱶ ᱛᱮᱫᱚ ᱩᱱᱤᱫᱚᱭ ᱯᱟᱱᱛᱮ ᱤᱫᱤᱭᱟ ᱥᱮ ᱪᱟᱞᱟᱣ ᱤᱫᱤᱭᱟ ᱥᱮ ᱪᱮᱫ
ᱮᱠᱟᱞ ᱮᱠᱟᱞ
ᱟᱫᱚ ᱚᱱᱟ ᱨᱮᱭᱟᱜ ᱠᱟᱛᱷᱟ ᱫᱚ ᱢᱮᱱ ᱟᱨᱠᱤ ᱱᱤᱭᱟᱹ ᱫᱚ ᱟᱫᱚ ᱚᱠᱟᱴᱟᱜ ᱢᱤᱫᱴᱟᱝ ᱠᱟ ᱤᱭᱟᱹ ᱨᱮᱱᱟᱜ ᱠᱟᱛᱷᱟ ᱞᱟᱝ ᱥᱟᱵ ᱨᱟᱠᱟᱵ ᱞᱮᱠᱷᱟᱱ ᱫᱚ ᱱᱟᱯᱟᱭ ᱠᱚᱜ ᱜᱮᱭᱟ ᱡᱮ ᱢᱤᱫᱴᱟᱝ ᱚᱱᱟ ᱞᱚ-ᱵᱤᱨ ᱵᱤᱪᱟᱹᱨ ᱨᱮᱱᱟᱜ ᱠᱟᱛᱷᱟ ᱥᱮ ᱞᱚ-ᱵᱤᱨ ᱯᱩᱛᱷᱤ ᱨᱮᱱᱟᱜ ᱠᱟᱛᱷᱟ ᱡᱩᱫᱤ ᱥᱟᱵ ᱨᱟᱠᱟᱵ ᱠᱮᱭᱟ ᱱᱟᱯᱟᱭ ᱠᱚᱜ ᱜᱮᱭᱟ ᱦᱮᱸ ᱥᱮ ᱵᱟᱝ ᱚᱱ ᱡᱮ ᱞᱚ-ᱵᱤᱨ ᱥᱮ ᱞᱚ ᱢᱚᱦᱚᱞ ᱨᱮᱱᱟᱜ ᱡᱟᱦᱟᱸ ᱚᱱᱟ ᱵᱤᱪᱟᱹᱨ ᱛᱟᱦᱮᱸ ᱠᱟᱱᱟ ᱚᱱᱟ ᱵᱤᱪᱟᱹᱨ ᱪᱮᱫ ᱞᱮᱠᱟ ᱠᱟᱛᱮᱜ ᱦᱩᱭ ᱞᱮᱱᱟ ᱚᱱᱟ ᱵᱟᱠᱷᱨᱟ ᱛᱮ ᱵᱟᱰᱟᱭ ᱛᱟᱞᱟᱝ ᱥᱮ ᱵᱟᱝ
ᱵᱟᱝ ᱚᱱᱠᱟ ᱞᱮᱠᱟ ᱢᱟ ᱤᱧᱟᱹᱜ ᱢᱟ ᱵᱟᱰᱟᱭ ᱵᱟᱹᱱᱩᱜ ᱛᱤᱧᱟᱹ ᱢᱟᱱᱮ ᱠᱟᱹᱴᱤᱡ ᱠᱟᱹᱴᱤᱡ ᱫᱚᱧ ᱟᱸᱡᱚᱢ ᱫᱩᱧ ᱟᱸᱡᱚᱢ ᱟᱠᱟᱫᱟ ᱟᱫᱚ ᱚᱱᱠᱟ ᱞᱮᱠᱟ ᱦᱟᱜ ᱵᱟᱰᱟᱭ ᱵᱟᱹᱱᱩᱜ ᱟᱠᱟᱫᱟ ᱦᱮᱸ ᱮᱱᱠᱷᱟᱱ ᱢᱟ ᱟᱢᱜᱮ ᱠᱷᱟᱴᱚ ᱢᱟᱪᱷᱟᱛᱮ ᱠᱟᱹᱴᱤᱡ ᱞᱟᱹᱭ ᱛᱟᱞᱟᱝ ᱢᱮ
ᱦᱳᱭ ᱦᱳᱭ ᱟᱫᱚ ᱚᱱᱮ ᱮᱛᱚᱦᱚᱵ ᱨᱮ ᱡᱟᱦᱟᱸ ᱞᱮᱠᱟ ᱧᱮᱞᱚᱜᱚᱜᱼᱟ ᱡᱮ ᱮ ᱟᱫᱚ ᱢᱤᱫᱴᱟᱝ ᱥᱮᱫᱟᱭ ᱡᱟᱦᱟᱸ ᱞᱮᱠᱟ ᱧᱮᱞᱚᱜᱚᱜ ᱠᱟᱱᱟ ᱚᱱᱟ ᱞᱮᱠᱟ ᱛᱮᱜᱮ ᱚᱱᱟ ᱡᱟᱹᱥᱛᱤ ᱫᱚ ᱵᱟᱹᱧ ᱞᱟᱹᱭ ᱟ ᱚᱱᱟ ᱥᱮᱫᱟᱭ ᱞᱮᱠᱟ ᱡᱟᱦᱟᱸ ᱧᱮᱞᱚᱜᱚᱜ ᱠᱟᱱ ᱛᱟᱦᱮᱸ ᱡᱮ ᱚᱱᱮ ᱢᱟᱹᱡᱷᱤ ᱥᱮ ᱡᱟᱦᱟᱸᱭ ᱛᱟᱦᱮᱸ ᱠᱟᱱᱟ ᱩᱱᱤ ᱢᱟᱹᱡᱷᱤ ᱡᱮ ᱩᱱᱤ ᱨᱮᱱ ᱮ ᱢᱤᱫᱴᱟᱝ ᱪᱩᱨᱤᱛ ᱨᱮᱱ ᱮ ᱤᱭᱟᱹ ᱢᱟᱱᱮ ᱮᱨᱟᱛ ᱛᱮᱜ ᱥᱟᱶᱛᱮ ᱩᱱᱤ ᱫᱚᱭ ᱮ ᱢᱟᱱᱮ ᱩᱠᱩ ᱪᱩᱠᱩ ᱠᱤᱱ ᱫᱩᱞᱟᱹᱲ ᱫᱩᱯᱩᱞᱟᱹᱲ ᱠᱟᱱ ᱛᱟᱦᱮᱸᱱᱟ ᱢᱮᱱᱠᱷᱟᱱ ᱟᱫᱚ ᱱᱩᱭ ᱫᱚ ᱪᱮᱫ ᱞᱮᱠᱟ ᱨᱮᱸᱜᱮᱡ ᱜᱷᱟᱨᱚᱧᱸᱡᱽ ᱠᱷᱟᱹᱛᱤᱨ ᱛᱮᱜᱮ ᱩᱱᱤ ᱫᱚ ᱱᱟᱢᱟᱞ ᱠᱟᱹᱢᱤ ᱪᱟᱞᱟᱜ ᱛᱟᱦᱮᱸᱜᱼᱟ ᱢᱮᱱᱠᱷᱟᱱ ᱱᱟᱢᱟᱞ ᱠᱟᱹᱢᱤ ᱪᱟᱞᱟᱜ ᱟᱹᱰᱤ ᱫᱩᱠ ᱦᱟᱨᱠᱮᱛ ᱟᱹᱭᱠᱟᱹᱜ ᱮᱫ ᱛᱟᱦᱮᱸᱫ ᱢᱮᱱᱠᱷᱟᱱ ᱚᱱᱟ ᱫᱩᱠ ᱦᱟᱨᱠᱮᱛ ᱟᱹᱭᱠᱟᱹᱣ ᱠᱟᱛᱮᱜ ᱨᱮᱦᱚᱸ ᱩᱱᱤ ᱫᱚ ᱟᱡ ᱵᱟᱹᱜᱤ ᱦᱚᱴᱚ ᱵᱟᱝ ᱥᱟᱱᱟᱭᱮ ᱠᱟᱱ ᱛᱟᱦᱮᱸᱫ ᱵᱟᱹᱦᱩ ᱜᱤᱫᱽᱨᱟᱹ ᱛᱚ ᱩᱱᱤ ᱫᱚ ᱪᱮᱫ ᱪᱤᱠᱟᱹ ᱟᱫᱚᱭ ᱛᱩᱵᱩ ᱞᱮᱫᱟ ᱨᱮᱸᱜᱮᱡ ᱡᱟᱞᱟ ᱫᱚ ᱪᱟᱞᱟᱜ ᱜᱮ ᱦᱩᱭᱩᱜᱼᱟ ᱵᱟᱹᱦᱩ ᱜᱤᱫᱽᱨᱟᱹ ᱱᱟᱭᱛᱮ ᱱᱟᱯᱟᱭ ᱛᱮ ᱫᱚᱦᱚ ᱨᱮᱱᱟᱜ ᱢᱤᱫᱴᱟᱝ ᱨᱤᱠᱟᱹᱭ ᱫᱟᱭ ᱢᱮᱱᱠᱷᱟᱱ ᱱᱚᱜ-ᱚᱸᱰᱮ ᱢᱤᱫᱴᱟᱝ ᱦᱮᱸ ᱧᱮᱞᱚᱜᱚᱜᱼᱟ ᱡᱮ ᱛᱤᱨᱞᱟᱹ ᱠᱚᱣᱟᱜ ᱥᱟᱹᱨᱤ ᱜᱮ ᱱᱚᱜᱼ ᱱᱝᱠᱟᱱ ᱩᱭᱦᱟᱹᱨ ᱵᱷᱟᱵᱟ-ᱱᱟ ᱫᱚ ᱱᱟᱥᱮᱱᱟᱜ ᱵᱚᱫᱚᱞ ᱫᱚᱨᱠᱟᱨ ᱠᱟᱱ ᱜᱮᱭᱟ ᱡᱮ ᱩᱱᱤ ᱚᱠᱟ ᱞᱮᱠᱟ ᱦᱟᱞᱚᱛ ᱨᱮ ᱦᱮᱱᱟᱜ ᱟᱠᱟᱫᱟᱮ ᱪᱮᱫ ᱪᱤᱠᱟᱹᱭᱟ ᱵᱟᱭ ᱪᱤᱠᱟᱹᱭᱟ ᱦᱮᱸ ᱥᱮ ᱵᱟᱝ ᱚᱱᱟ ᱠᱚ ᱟᱹᱰᱤ ᱜᱚᱴᱟᱝ ᱛᱤᱨᱞᱟᱹ ᱵᱟᱝ ᱠᱚ ᱧᱮᱞ ᱛᱟᱵᱚᱱᱟ ᱦᱮᱸ᱾ ᱠᱷᱟᱹᱞᱤ ᱛᱤᱨᱞᱟᱹ ᱥᱩᱢᱩᱝ ᱦᱚᱸ ᱵᱟᱹᱧ ᱫᱳᱥ ᱠᱚᱣᱟ, ᱟᱨ ᱵᱟᱵᱟ ᱦᱚᱲ ᱦᱚᱸ ᱚᱱᱠᱟ ᱜᱮ ᱦᱮᱱᱟᱜ ᱟᱠᱟᱫ ᱠᱚᱣᱟ ᱟᱫᱚ ᱾ ᱦᱚᱲᱟᱜ ᱜᱷᱟᱨᱚᱸᱡᱽ ᱨᱮ ᱥᱮᱸᱜᱮᱞ ᱫᱷᱚᱨᱟᱣ ᱫᱚ ᱟᱨ ᱵᱟᱝ ᱴᱷᱤᱠ ᱜᱮᱭᱟ ᱥᱮ ᱪᱮ ᱮᱢ ᱞᱮᱠᱟ ᱛᱮ
ᱮᱠᱟᱞ ᱮᱠᱟᱞ ᱟᱹᱰᱤ ᱡᱚᱛᱷᱟᱛ ᱠᱟᱛᱷᱟᱢ ᱞᱟᱹᱭ ᱠᱮᱫ ᱛᱟᱞᱟᱝ-ᱟ ᱫᱟᱫᱟ ᱱᱚᱣᱟ ᱫᱚ ᱥᱟᱹᱨᱤ ᱜᱮ ᱾ ᱱᱚᱣᱟ ᱫᱚ ᱩᱭᱦᱟᱹᱨ ᱵᱷᱟᱵᱱᱟ ᱞᱟᱹᱠᱛᱤ ᱠᱟᱱ ᱜᱮᱭᱟ ᱥᱩᱫᱩ ᱛᱤᱨᱞᱟᱹ ᱥᱩᱢᱩᱝ ᱫᱚ ᱵᱟᱝ ᱟᱵᱚ ᱵᱟᱵᱟ ᱦᱚᱲ ᱦᱚᱸ ᱱᱚᱝᱠᱟ ᱞᱮ ᱥᱮ ᱠᱚᱲᱟ ᱦᱚᱯᱚᱱ ᱦᱚᱸ ᱩᱭᱦᱟᱹᱨ ᱵᱷᱟᱵᱽᱱᱟ ᱫᱚ ᱞᱟᱹᱠᱛᱤ ᱠᱟᱱ ᱛᱟᱠᱚ ᱜᱮᱭᱟ, ᱪᱮᱫᱟᱜ ᱵᱟᱝᱢᱟ ᱟᱢ ᱴᱮᱱ ᱥᱟᱹᱜᱟᱹᱭ ᱨᱮ ᱡᱚᱲᱟᱣ ᱛᱟᱦᱮᱱᱚᱢ ᱥᱮ ᱟᱢ ᱡᱚᱠᱷᱚᱱ ᱜᱷᱟᱨᱚᱸᱡᱽ ᱥᱮ ᱥᱚᱝᱥᱟᱨᱮᱢ ᱵᱮᱱᱟᱣ ᱨᱟᱠᱟ ᱠᱟᱵᱟ ᱮᱱᱠᱷᱟᱱ ᱚᱱᱟ ᱨᱮᱢᱟ ᱟᱭᱢᱟ ᱞᱮᱠᱟᱱᱟᱜ ᱮᱴᱠᱮᱴᱚᱬᱮ ᱢᱟ ᱦᱤᱡᱩᱜ ᱜᱮᱭᱟ ᱦᱳᱭᱥᱮ ᱾ ᱛᱚ ᱚᱱᱟᱨᱮ ᱢᱟᱱᱮ ᱢᱟᱱᱮ ᱟᱠᱤᱱ ᱛᱟᱞᱟ ᱨᱮ ᱡᱩᱫᱤ ᱚᱱᱠᱟ ᱞᱮᱠ ᱵᱩᱡᱷᱟᱹᱣ ᱥᱮ ᱚᱱᱠᱟ ᱵᱩᱡᱽ ᱵᱟᱝ ᱛᱟᱦᱮᱸᱱᱟ ᱮᱱᱠᱷᱟᱱ ᱢᱟ ᱟᱹᱰᱤ ᱞᱮᱠᱟᱱ ᱛᱟᱯᱟᱢ ᱠᱷᱟᱹᱯᱟᱹᱨᱤ ᱥᱮ, ᱚᱱᱠᱟ ᱞᱮᱠᱟ ᱮᱴᱠᱮᱴᱚᱬᱮ ᱧᱮᱞᱚᱜᱼᱟ ᱟᱹᱠᱤᱱᱟᱜ ᱜᱷᱟᱨᱚᱸᱡᱽ ᱨᱮ᱾ ᱪᱮᱫᱟᱜ ᱵᱟᱝᱢᱟ ᱵᱟᱱᱟ ᱦᱚᱲ ᱜᱮ ᱩᱱᱠᱤᱱ ᱥᱚᱝᱥᱟᱨ ᱫᱚ ᱵᱟᱱᱟ ᱦᱚᱲ ᱜᱮ ᱢᱮᱱᱮ ᱥᱟᱦᱟᱣ ᱞᱟᱦᱟᱣ ᱠᱟᱛᱮᱫ ᱪᱟᱞᱟᱜ ᱞᱟᱜᱟᱣ ᱠᱤᱱᱟᱹ ᱦᱮᱸᱥᱮ ᱮᱱᱠᱷᱟᱱ ᱩᱱ ᱦᱚᱲ ᱧᱮᱞ ᱠᱟᱛᱮᱫ ᱡᱩᱫᱤ ᱦᱳᱭ ᱛᱚ ᱱᱮᱛᱟᱨ ᱢᱟ ᱧᱮᱞᱚᱜ ᱠᱟᱱᱟ ᱚᱱᱠᱟ ᱞᱮᱠᱟ ᱠᱩᱲᱤ ᱦᱚᱯᱚᱱ ᱠᱚᱦᱚᱸ ᱢᱟᱱᱮ ᱧᱮᱞ ᱞᱮᱠᱷᱟᱱ ᱫᱚ ᱾ ᱢᱟᱱᱮ ᱦᱚᱲ ᱨᱮᱱ ᱮᱨᱟ ᱧᱮᱞ ᱠᱟᱛᱮ ᱟᱨ ᱪᱮᱫ ᱩᱱᱠᱩ ᱩᱱᱟᱹᱜ ᱥᱩᱠ ᱛᱮ ᱢᱮᱱᱟᱜ ᱠᱚᱣᱟ ᱤᱧ ᱫᱚ ᱪᱮᱫᱟᱜ ᱱᱤᱱᱟᱹᱜ ᱠᱟᱹᱢᱤ ᱞᱟᱜᱟᱣᱤᱧ ᱠᱟᱱᱟ ᱱᱚᱜᱼᱚ ᱱᱚᱝᱠᱟᱱᱟᱜ ᱟᱨ ᱪᱮᱫ ᱢᱤᱫᱴᱮᱱ ᱪᱤᱱᱛᱟᱹ ᱵᱷᱟᱵᱱᱟ ᱦᱤᱡᱩᱜ ᱠᱟᱱ ᱛᱟᱠᱚᱣᱟ ᱦᱮᱸᱥᱮ, ᱱᱚᱣᱟ ᱦᱚᱛᱮᱡ ᱛᱮ ᱟᱫᱚ ᱟᱹᱠᱤᱱ ᱛᱟᱞᱟ ᱨᱮ ᱢᱤᱫᱴᱮᱱ ᱠᱷᱟᱹᱯᱟᱹᱨᱤ ᱥᱤᱨᱡᱟᱹᱜ ᱠᱟᱱᱟ ᱮᱱᱠᱷᱟᱱ ᱟᱢ ᱤᱧ ᱫᱩᱧ ᱢᱮᱱᱟ ᱟᱢ ᱡᱚᱠᱷᱚᱱ ᱱᱚᱣᱟ ᱥᱟᱹᱜᱟᱹᱭ ᱨᱮ ᱥᱮ ᱱᱚᱣᱟ ᱚ ᱥᱩᱞ, ᱚ ᱥᱚᱝᱥᱟᱨ ᱨᱮ ᱵᱮᱱᱟᱣ ᱞᱟᱦᱟᱨᱮ ᱟᱢ ᱛᱚ ᱱᱚᱣᱟ ᱩᱭᱦᱟᱹᱨ ᱵᱷᱟᱵᱱᱟ ᱞᱟᱠ ᱞᱟᱹᱠᱛᱤ ᱛᱟᱦᱮᱸ ᱠᱟᱱ ᱛᱟᱢᱟ ᱡᱮ ᱪᱮᱫᱟᱜ ᱮᱱᱠᱷᱟᱱ ᱤᱧ ᱫᱚ ᱛᱟᱭᱚᱢ ᱢᱟᱲᱟᱝ ᱩᱭᱦᱟᱹᱨ ᱠᱟᱛᱮ ᱜᱮ ᱥᱮ ᱚᱱᱟ ᱨᱮᱫᱚᱢ ᱦᱮᱡ ᱟᱠᱟᱱᱟ ᱦᱮᱸᱥᱮ ᱮᱱᱠᱷᱟᱱ ᱛᱟᱭᱚᱢ ᱫᱟᱨᱟᱢ ᱚᱱᱠᱟ ᱞᱮᱠᱟ ᱥᱮ ᱦᱚᱲ ᱧᱮᱞ ᱠᱟᱛᱮᱜ ᱚᱱᱠᱟ ᱞᱮᱠᱟ ᱩᱭᱦᱟᱹᱨ ᱵᱷᱟᱵᱱᱟᱢ ᱵᱚᱫ ᱛᱚᱞᱟ ᱥᱮ ᱚᱱᱠᱟ ᱢᱟ ᱮᱠᱟᱞ ᱵᱟᱝ ᱱᱟᱯᱟᱭᱚᱜ ᱠᱟᱱ ᱜᱮᱭᱟ ᱥᱮ ᱾
ᱦᱳᱭ ᱦᱳᱭ ᱡᱟᱭᱦᱳᱠ ᱠᱟᱛᱷᱟ ᱫᱚ ᱴᱷᱤᱠ ᱜᱮᱢ ᱞᱟᱹᱭ ᱠᱟᱫᱟ ᱾ ᱦᱳᱭ ᱚᱱᱟ ᱤᱱᱟᱹ ᱛᱟᱭᱚᱢ ᱚᱸᱰᱮ ᱚᱱᱟ ᱵᱤᱪᱟᱹᱨ ᱨᱮ ᱵᱤᱪᱟᱹᱨ ᱟᱪᱟᱨ ᱟᱠᱤᱱᱟᱭ ᱥᱮ ᱪᱮᱫ ᱚᱱᱠᱟ ᱱᱟᱜ ᱞᱟᱜᱟ ᱰᱤᱜᱞᱟᱹᱣ ᱠᱤᱱᱟᱭ᱾ ᱞᱟᱜᱟ ᱰᱤᱜᱞᱟᱹᱣ ᱠᱤᱱ ᱛᱮ ᱟᱫᱚᱭ ᱞᱟᱹᱭᱟᱭ ᱡᱮ ᱤᱧ ᱫᱚ ᱤᱧᱟᱹᱜ ᱚᱲᱟᱜ ᱨᱮᱫᱚ ᱵᱟᱝᱤᱧ ᱫᱚᱦᱚ ᱠᱤᱱᱟ ᱦᱮᱸ ᱥᱮ ᱵᱟᱝ? ᱟᱨ ᱱᱚᱜᱼᱚᱭ ᱡᱮ ᱵᱟᱝ ᱤᱧ ᱫᱚᱦᱚ ᱠᱤᱱᱟ ᱠᱟᱛᱷᱟᱮ ᱪᱮᱫ ᱪᱤᱠᱟᱹᱭᱱᱟ ᱾ ᱚᱱᱚᱸᱰᱮ ᱠᱷᱚᱱᱟᱜ ᱩᱱᱠᱤᱱ ᱞᱟᱜᱟ ᱰᱤᱜᱽᱞᱟᱹᱣ ᱠᱮ ᱠᱷᱟᱱ ᱵᱟᱱᱟ ᱦᱚᱲ ᱠᱤᱱ ᱫᱟᱹᱲᱟ ᱟᱹᱠᱤᱱ ᱦᱮᱸ ᱥᱮ ᱵᱟᱝ? ᱢᱟᱱᱟ ᱦᱚᱲ ᱜᱮ ᱡᱚᱷᱡ ᱠᱤᱱ ᱫᱟᱹᱲᱟ ᱩᱱᱠᱤᱱ ᱟᱫᱚ ᱩᱱᱠᱤᱱ ᱦᱚᱸ ᱩᱱᱤ ᱫᱚ ᱢᱮᱛᱟᱭ ᱠᱟᱱᱟ, ᱪᱚ ᱛᱟᱦᱚᱞᱮ ᱚᱲᱟᱜ ᱤᱫᱤᱧ ᱢᱮ ᱡᱩᱫᱤ ᱤᱧ ᱡᱟᱶᱟᱭ ᱥᱟᱵ ᱧᱟᱢ ᱠᱮᱫ ᱡᱟ ᱟᱢ ᱥᱟᱶᱛᱮ ᱱᱝᱠᱟ ᱛᱚ ᱩᱠᱩ ᱪᱩᱠᱩ ᱫᱩᱞᱟᱹᱲ ᱫᱩᱯᱩᱞᱟᱹᱲ ᱛᱟᱦᱚᱞᱮ ᱤᱧ ᱛᱚ ᱚᱲᱟᱜ ᱨᱮᱫᱚ ᱵᱟᱭ ᱫᱚᱦᱚᱧᱟᱭ ᱾ ᱟᱭᱟᱜ ᱡᱟᱶᱭᱟᱸᱭ ᱚᱲᱟᱜ ᱫᱚ ᱪᱮᱫᱟᱜ ᱮ ᱫᱚᱦᱚᱭᱮᱭᱟ ᱦᱮᱸ ᱥᱮ ᱵᱟᱝ ᱥᱮ ᱪᱮᱫ ᱞᱟᱹᱭ ᱦᱚᱪᱚᱭᱟᱢ?
ᱦᱳᱭ ᱦᱳᱭ, ᱮᱠᱟᱞ ᱱᱚᱣᱟ ᱫᱚ ᱟᱹᱰᱤ ᱡᱚᱛᱷᱟᱛ ᱠᱟᱱ ᱜᱮᱭᱟ ᱪᱮᱫᱟᱜ ᱵᱟᱝᱢᱟ ᱱᱮᱛᱟᱨ ᱢᱟ ᱧᱮᱞᱚᱜ ᱠᱟᱱᱟ ᱚᱱᱟ ᱡᱟᱦᱟᱸ ᱞᱮᱠᱟᱢ ᱢᱮᱱ ᱞᱮᱠᱟᱢ ᱢᱮᱱ ᱠᱮᱫ ᱛᱟᱞᱟᱝ ᱟ ᱢᱮᱠᱷᱟᱱ ᱠᱟᱹᱦᱱᱤ ᱨᱮᱱᱟᱜ ᱞᱟᱹᱭ ᱢᱮ ᱛᱟᱞᱟᱝᱟ ᱮᱱᱛᱮ ᱨᱮᱦᱚᱸ ᱱᱚᱣᱟ ᱫᱚ ᱥᱟᱹᱨᱤ ᱡᱤᱭᱚᱱ ᱨᱮᱦᱚᱸ ᱧᱮᱞᱚᱜ ᱠᱟᱱ ᱜᱮᱭᱟ ᱚᱱᱠᱟ ᱞᱮᱠᱟ ᱡᱚᱠᱷᱚᱱ ᱦᱮᱸ ᱡᱟᱶᱟᱭ ᱛᱟᱭ ᱚᱱᱠᱟ ᱞᱮᱠᱟ ᱵᱟᱭᱨᱮ ᱠᱟᱹᱢᱤᱭ ᱪᱟᱞᱟᱣ ᱠᱚᱜᱼᱟᱭ ᱩᱱᱤ, ᱫᱚᱭ ᱪᱟᱞᱟᱣ ᱠᱚᱜ ᱟᱭ ᱱᱚᱶᱟ ᱦᱚᱛᱮᱡ ᱛᱮᱜᱮ ᱪᱟᱞᱟᱣ ᱠᱚᱜᱼᱟ ᱡᱮ ᱵᱟᱝᱢᱟ ᱟᱡ ᱨᱮᱱ ᱮᱨᱟ ᱛᱟᱭᱟᱭ ᱥᱮ ᱟᱡᱨᱮᱱ ᱜᱤᱫᱽᱨᱟᱹ ᱯᱤᱫᱽᱨᱟᱹ ᱚᱠᱟ ᱞᱮᱠᱟ ᱨᱮ ᱢᱟᱱᱮ ᱱᱟᱯᱟᱭ ᱡᱤᱭᱚᱱ ᱮ ᱮᱢᱟ ᱠᱤᱱᱟᱹᱭ? ᱥᱮ ᱚᱱᱠᱟ ᱞᱮᱠᱟ ᱴᱟᱠᱟ ᱯᱚᱭᱥᱟ ᱫᱚ ᱵᱟᱭ ᱚᱵᱷᱟᱵ ᱠᱤᱱᱟ, ᱚᱱᱟ ᱩᱭᱦᱟᱹᱨ ᱠᱟᱛᱮᱜ ᱩᱱᱤ ᱠᱟᱹᱢᱤᱭ ᱪᱟᱞᱟᱣ ᱠᱚᱜᱼᱟᱭ᱾ ᱢᱮᱱᱠᱷᱟᱱ ᱚᱱᱟ ᱛᱟᱠ ᱨᱮ ᱚᱱᱮ ᱡᱟᱦᱟᱸ ᱞᱮᱠᱟ? ᱞᱟᱹᱭ ᱠᱮᱫ ᱡᱮ ᱮᱴᱟᱜ ᱦᱚᱲ ᱮᱴᱟᱜ ᱦᱚᱲ ᱥᱟᱶ, ᱚᱠᱟᱞᱮᱠᱟ ᱫᱩᱞᱟᱹᱲ ᱥᱟᱹᱜᱟᱹᱭ ᱡᱚᱲᱟᱣ ᱠᱟᱛᱮᱜ ᱛᱟᱯᱚᱨᱮ ᱩᱱᱠᱩ ᱥᱟᱶ ᱱᱚᱝᱠᱟ ᱠᱚ ᱪᱟᱞᱟᱜ ᱠᱟᱱᱟ ᱮᱱᱠᱷᱟᱱ ᱟᱡ ᱟᱭᱡᱨᱮᱱ ᱦᱚᱲ ᱡᱚᱠᱷᱚᱱ ᱱᱚᱣᱟ ᱠᱟᱛᱷᱟᱭ ᱵᱟᱲᱟᱭ ᱧᱟᱢᱟ ᱮᱱᱠᱷᱟᱱ ᱩᱱᱤ ᱢᱟ ᱟᱹᱰᱤ ᱫᱩᱠ ᱮ , ᱯᱨᱟᱭ ᱪᱮᱫᱟᱜ ᱵᱟᱝᱢᱟ ᱩᱱᱤ ᱩᱱᱠᱤᱱ ᱞᱟᱹᱜᱤᱫ ᱛᱮ ᱪᱟᱞᱟᱣ ᱟᱠᱟᱱᱟᱭ ᱵᱟᱭᱨᱮ ᱠᱟᱹᱢᱤ ᱟᱨ ᱮᱱᱠᱷᱟᱱ ᱦᱮᱡ ᱠᱟᱛᱮᱜ ᱡᱩᱫᱤ ᱱᱚᱜᱼᱚ ᱱᱚᱝᱠᱟᱱᱟᱼᱜ ᱜᱷᱚᱴᱚᱱᱮ ᱟᱸᱡᱚᱢᱟᱭ ᱢᱟ ᱱᱚᱣᱟ ᱢᱟ ᱥᱟᱹᱨᱤ ᱜᱮ ᱟᱹᱰᱤᱻ ᱫᱩᱠᱷ ᱟᱨ ᱱᱚᱣᱟ ᱢᱟ ᱮᱠᱟᱞ ᱡᱚᱛᱷᱟᱛ ᱢᱟ ᱵᱟᱝ ᱦᱩᱭᱩᱜ ᱠᱟᱱᱟ ᱠᱤᱱᱛᱩ, ᱠᱟᱛᱮᱜ ᱧᱮᱞ ᱞᱮᱠᱷᱟᱱ ᱢᱟ ᱦᱳᱭ ᱥᱮ
ᱴᱷᱤᱠ ᱴᱷᱤᱠ ᱠᱟᱛᱷᱟ ᱠᱟᱛᱷᱟ ᱫᱚ ᱱᱮᱜᱼᱮ ᱱᱤᱭᱟᱹ ᱟᱫᱚ ᱚᱱᱟ ᱠᱷᱟᱹᱛᱤᱨ ᱛᱮ ᱢᱮᱱ ᱢᱮ ᱡᱮ ᱦᱚᱭ ᱚ ᱱᱚᱝ ᱠᱟᱱᱟᱜ ᱠᱟᱢᱤ ᱦᱚᱨᱟ ᱵᱮ ᱮᱠᱟᱞ ᱛᱮ ᱵᱟᱝ ᱴᱷᱤᱠᱟ ᱡᱟᱭᱦᱳᱠ ᱤᱱᱟᱹ ᱞᱮᱠᱟᱛᱮ ᱟᱫᱚ ᱚᱱᱟ ᱛᱟᱭᱚᱢ ᱫᱟᱨᱟᱢ ᱵᱤᱪᱟᱹᱨ ᱞᱮᱠᱟ ᱛᱮᱦᱚᱸ ᱪᱮᱫᱮᱭ ᱢᱮᱱᱠᱷᱟᱱ ᱩᱱᱤ ᱫᱚ ᱵᱟᱝ ᱢᱟᱹᱡᱷᱤ ᱛᱟᱦᱮᱸ ᱠᱟᱱ ᱠᱷᱟᱹᱛᱤᱨ ᱛᱮ ᱚᱱᱟ ᱠᱷᱟᱹᱛᱤᱨ ᱟᱫᱚ ᱵᱤᱪᱟᱹᱨ ᱦᱚᱸ ᱡᱚᱛᱷᱟᱛ ᱞᱮᱠᱟ ᱵᱤᱪᱟᱹᱨ ᱵᱟᱭ ᱧᱟᱢ ᱞᱮᱜ ᱛᱟᱦᱮᱸᱜᱼᱟᱭ ᱦᱮᱸᱥᱮ, ᱟᱫᱚ ᱱᱚᱜᱼᱚ ᱱᱚᱣᱟ ᱠᱚ ᱡᱟᱦᱟᱸ ᱥᱮᱫᱟᱭ ᱡᱩᱜᱽ ᱨᱮᱱᱟᱜ ᱠᱟᱛᱷᱟ ᱠᱟᱱᱟ ᱟᱫᱚ ᱱᱚᱣᱟ ᱫᱚ ᱛᱤᱱᱟᱹᱜ ᱥᱟᱹᱨᱤ ᱱᱟᱥᱮ ᱛᱟᱸᱦᱮ ᱠᱟᱱᱟ ᱾ ᱚᱱᱟ ᱢᱟᱛᱚ ᱟᱵᱚ ᱵᱟᱵᱚᱱ ᱵᱟᱲᱟᱭᱟ ᱚᱱᱚᱞᱤᱭᱟᱹ ᱠᱚ ᱡᱟᱦᱟᱸ ᱞᱮᱠᱟ ᱠᱟᱛᱷᱟ ᱠᱚ ᱥᱟᱵ ᱨᱟᱠᱟᱵ ᱟᱹᱜᱩ
ᱦᱳᱭ ᱦᱳᱭ ᱚᱱᱟ ᱢᱟ ᱮᱠᱟᱞ ᱡᱚᱛᱷᱟᱛ ᱠᱟᱱ ᱜᱮᱭᱟ ᱚᱱᱚᱞᱤᱭᱟᱹ ᱠᱚ ᱢᱟᱱᱮ ᱱᱚᱶᱟ ᱠᱷᱚᱱ ᱢᱟᱱᱮ ᱢᱤᱫ ᱴᱮᱱ ᱥᱤᱠᱷᱱᱟᱹᱛ ᱥᱮ ᱱᱚᱶᱟ ᱠᱷᱚᱱ ᱢᱟᱱᱮ ᱢᱤᱫ ᱴᱮᱱ ᱚᱱᱠᱟᱱᱟᱼᱜ ᱜᱚᱴᱷᱚᱱ, ᱜᱚᱴᱷᱚᱱ ᱠᱚ ᱥᱟᱵ ᱨᱟᱠᱟᱵ ᱟᱠᱟᱫᱟ ᱡᱟᱛᱮ? ᱢᱟᱱᱮ ᱟᱵᱚ ᱢᱟᱹᱱᱢᱤ ᱢᱚᱱᱮ ᱨᱮ ᱢᱤᱫᱴᱮᱱ ᱩᱭᱦᱟᱹᱨ ᱵᱷᱟᱵᱱᱟ ᱦᱤᱡᱩᱜ ᱢᱟ ᱚᱱᱠᱟ ᱞᱮᱠᱟᱱᱼᱟᱜ ᱦᱮᱸᱥᱮ ᱛᱚ ᱱᱚᱶᱟ ᱦᱚᱛᱮᱡ ᱛᱮᱜᱮ ᱱᱚᱝᱠᱟ ᱞᱮᱠᱟ ᱫᱚ ᱦᱟᱸᱜ ᱠᱚ ᱚᱞ ᱠᱟᱜᱼᱟ ᱥᱮ ᱠᱟ ᱞᱮᱠᱟ ᱱᱚᱜᱼᱚ ᱱᱚᱝᱠᱟ᱾ ᱱᱚᱶᱟ ᱡᱮ ᱟᱵᱚ ᱢᱟᱹᱱᱢᱤ ᱡᱤᱭᱚᱱ ᱨᱮᱦᱚᱸ ᱱᱚᱝᱠᱟ ᱞᱮᱠᱟ ᱢᱟ ᱧᱮᱞᱚᱜ ᱠᱟᱱ ᱜᱮ᱾ ᱮᱱᱠᱷᱟᱱ ᱚᱱᱟ ᱟᱵᱚᱣᱟᱜ ᱡᱟᱦᱟᱸ ᱞᱚ ᱢᱚᱦᱚᱞ ᱥᱮ ᱦᱮᱱᱟᱜ ᱛᱟᱵᱚᱱᱟ ᱱᱚᱶᱟ ᱵᱤᱪᱟᱹᱨ ᱵᱮᱵᱚᱥᱛᱷᱟ ᱦᱮᱸᱥᱮ ᱟᱪᱪᱷᱟ ᱱᱚᱶᱟ ᱫᱚ ᱛᱤᱱ ᱚᱠᱛᱚ ᱛᱚ ᱱᱚᱶᱟ ᱞᱚ ᱵᱤᱨ ᱨᱮᱫᱚ ᱵᱤᱪᱟᱹᱨ ᱦᱩᱭᱩᱜᱼᱟ ᱱᱚᱶᱟ ᱠᱟᱹᱴᱤᱡ ᱟᱢ ᱟᱢ ᱡᱟᱦᱟᱸ ᱞᱮᱠᱟᱢ ᱵᱟᱲᱟᱭ ᱛᱟᱞᱟᱝᱼᱟ ᱚᱱᱠᱟᱜᱮ ᱞᱟᱹᱭ ᱛᱟᱞᱟᱝ ᱢᱮᱥᱮ,
ᱦᱳᱭ ᱟᱫᱚ ᱱᱚᱶᱟ ᱡᱟᱦᱟᱸ ᱞᱚᱵᱤᱨ ᱵᱤᱪᱟᱹᱨ ᱨᱮᱱᱟᱜ ᱠᱟᱛᱷᱟᱢ ᱞᱟᱹᱭ ᱦᱚᱪᱚ ᱠᱮᱫᱟ ᱡᱮ ᱞᱚᱵᱤᱨ ᱛᱤᱱ ᱚᱠᱛᱚ ᱦᱩᱭᱩᱜᱼᱟ ᱱᱚᱣᱟ ᱫᱚ ᱚᱠᱛᱚ ᱱᱟᱯᱤᱛ ᱫᱚ ᱪᱮᱜ ᱞᱮᱠᱟ? ᱡᱚᱠᱷᱚᱱ ᱠᱷᱟᱱ ᱜᱮ ᱱᱚᱜᱚᱱᱰᱮᱸ ᱟᱛᱳ ᱵᱤᱪᱟᱹᱨ ᱯᱩᱲᱥᱤ ᱵᱤᱪᱟᱹᱨ ᱦᱮᱸᱥᱮ ᱛᱟᱯᱚᱨᱮ ᱢᱩᱞᱩᱠ ᱵᱤᱪ ᱵᱤᱪᱟᱹᱨ ᱠᱚ ᱮᱢᱟ ᱠᱚ ᱡᱩᱫᱤ ᱥᱮ ᱛᱚᱞᱟᱴ ᱵᱤᱪᱟᱹᱨ ᱡᱩᱫᱤ ᱵᱟᱝ ᱥᱟᱞᱟ ᱜᱟᱴ ᱾ ᱜᱷᱚᱴᱟᱣ ᱫᱟᱲᱮᱭᱟᱜᱼᱟ ᱦᱮᱸᱥᱮ ᱤᱱᱟᱹ ᱛᱟᱭᱚᱢ ᱤᱱᱟᱹ ᱛᱟᱭᱚᱢ ᱧᱮᱞᱚᱜᱼᱚᱜ ᱠᱟᱱᱟ ᱱᱚᱶᱟ ᱞᱚᱵᱤᱨ ᱵᱤᱪᱟᱹᱨ ᱠᱟᱛᱮ ᱠᱚ ᱤᱫᱤᱭᱟ ᱟᱫᱚ ᱞᱚᱵᱤᱨ ᱵᱤᱪᱟᱹᱨ ᱫᱚ ᱥᱮᱨᱢᱟ ᱯᱩᱨᱟᱹ ᱢᱮᱫ ᱫᱷᱟᱣ ᱜᱮ ᱞᱚᱵᱤᱨ ᱥᱮᱸᱫᱽᱨᱟ ᱦᱩᱭᱩᱜᱼᱟ ᱦᱮᱸ ᱥᱮ ᱵᱟᱝ ᱡᱟᱦᱟᱸ ᱫᱚ ᱵᱤᱨ ᱥᱮᱸᱫᱽᱨᱟ ᱟᱨ ᱚᱱᱟ ᱨᱮᱱᱟᱜ ᱡᱟᱦᱟᱸ ᱫᱚ ᱡᱟᱦᱟᱸ ᱥᱤᱠᱟᱹᱨᱤᱭᱟᱹ ᱵᱚᱭᱦᱟ ᱠᱚ ᱚᱸᱰᱮ? ᱥᱮᱸᱫᱽᱨᱟ ᱨᱟᱛᱟ ᱠᱷᱚᱱ ᱨᱩᱣᱟᱹᱲ ᱦᱮᱡ ᱠᱟᱛᱮ ᱡᱟᱦᱟᱸ ᱨᱮ ᱰᱮᱨᱟᱜ ᱟᱠᱚ ᱠᱚᱜ ᱡᱟᱦᱟᱸ ᱫᱚᱵᱚᱱ ᱢᱮᱛᱟᱜ ᱠᱟᱱ ᱥᱩᱛᱟᱹᱱ ᱴᱟᱺᱰᱤ ᱚᱱᱟ ᱥᱩᱛᱟᱹᱱ ᱴᱟᱺᱰᱤ ᱨᱮᱜᱮ ᱚᱱᱟ ᱞᱚ ᱵᱤᱨ ᱵᱤᱪᱟᱹᱨ ᱫᱚ ᱦᱩᱭ ᱯᱩᱨᱟᱹᱜ-ᱟ ᱦᱳᱭ ᱥᱮ
ᱧᱚᱸᱜ ᱟᱪᱪᱷᱟ ᱟᱪᱪᱷᱟ ᱦᱳᱭ ᱱᱚᱣᱟ ᱢᱟ ᱡᱚᱛᱷᱟᱛ ᱠᱟᱱ ᱜᱮ ᱟᱵᱚ ᱚᱱᱠᱟ ᱞᱮᱠᱟ ᱧᱮᱞᱚᱜ-ᱟ ᱠᱤ ᱚᱱᱠᱟ ᱞᱮᱠᱟᱱ ᱠᱤᱪᱷᱩ ᱜᱷᱚᱴᱚᱱᱟ ᱠᱚ ᱛᱟᱦᱮᱱᱟ ᱡᱟᱦᱟᱸ ᱫᱚ ᱦᱳᱭᱛᱳ ᱟᱹᱛᱩ ᱢᱟᱹᱡᱷᱤ ᱢᱚᱬᱮ ᱦᱚᱲ ᱠᱚ ᱢᱟᱱᱮ ᱵᱟᱠᱚ ᱥᱟᱞᱟ ᱜᱚᱴᱟ ᱫᱟᱲᱮᱭᱟᱜ-ᱟ ᱥᱮ ᱚᱱᱠᱟ ᱞᱮᱠᱟ ᱛᱟᱭᱱᱚᱢ ᱢᱟ ᱟᱨᱚ ᱟᱢᱮ ᱟᱵᱚᱣᱟᱜ ᱢᱟ ᱟᱭᱢᱟ ᱞᱮᱠᱟᱱ ᱚᱱᱠᱟ ᱵᱤᱪᱟᱹᱨ ᱨᱮᱱᱟᱜ ᱫᱷᱟᱯ ᱫᱷᱟᱯ ᱢᱮᱱᱟᱜ ᱛᱟᱵᱚᱱᱟ ᱚᱱᱟ ᱠᱚᱵ ᱠᱚᱨᱮᱜ ᱡᱩᱫᱤ ᱵᱟᱝ ᱥᱟᱞᱟ ᱜᱚᱴᱟᱜᱼᱟ ᱮᱱᱠᱷᱟᱱ ᱞᱚ ᱢᱚᱦᱚᱞ ᱜᱮ ᱦᱩᱭᱩᱜ ᱠᱟᱱᱟ ᱢᱩᱪᱟᱹᱫ ᱵᱤᱪᱟᱹᱨ ᱚᱸᱰᱮ ᱜᱮ ᱮᱱᱠᱷᱟᱱ ᱡᱟᱦᱟᱸ ᱥᱟᱞᱟ ᱜᱚᱴᱟᱜ-ᱟ ᱥᱮ ᱡᱟᱦᱟᱸ ᱞᱟᱹᱭᱟᱹᱜᱚᱜ-ᱟ ᱚᱱᱟ ᱜᱮ ᱢᱩᱪᱟᱹᱫ ᱫᱚ ᱦᱳᱭ ᱱᱚᱝᱠᱟ ᱜᱮᱛᱚ ᱵᱟᱝ ᱤᱧ ᱫᱚ ᱦᱟᱸᱜ ᱱᱚᱝᱠᱟ ᱜᱮ ᱤᱱᱟᱹᱜ ᱫᱚ ᱵᱟᱹᱧ ᱵᱟᱰᱟᱭ ᱵᱟᱹᱱᱩᱜ ᱛᱤᱧᱟᱹ ᱮᱱᱠᱷᱟᱱ ᱦᱮᱸ
ᱠᱟᱱ ᱫᱚ ᱵᱟᱝ ᱡᱮ ᱚᱸᱰᱮᱱᱟᱜ ᱫᱚ ᱦᱟᱸᱜ ᱟᱻ ᱵᱤᱪᱟᱹᱨ ᱫᱚ ᱮᱠᱵᱟᱨᱮ ᱡᱚᱛᱷᱟᱛ ᱥᱟᱺᱦᱤᱡ ᱛᱮ ᱫᱮᱥ ᱫᱤᱥᱚᱢ ᱨᱮᱱ ᱡᱟᱦᱟᱸ ᱛᱤᱱᱟᱹᱜ ᱟᱵᱚ ᱨᱮᱱ ᱮᱸ ᱥᱤᱠᱟᱹᱨᱤᱭᱟᱹ ᱵᱚᱭᱦᱟ ᱠᱚ ᱦᱮᱱᱟᱜ ᱠᱟᱫ ᱠᱚ ᱜᱟᱹᱠᱷᱩᱲᱤᱭᱟᱹᱣᱟᱱ ᱦᱚᱲ ᱠᱚ ᱦᱮᱱᱟᱜ ᱠᱟᱫ ᱠᱚ᱾ ᱩᱱᱟᱹᱜ ᱢᱟᱹᱡᱷᱤ ᱯᱟᱨᱜᱟᱱᱟ ᱠᱚ ᱦᱮᱱᱟᱜ ᱠᱟᱜ ᱠᱚ ᱥᱟᱱᱟᱢ ᱠᱚ ᱢᱮᱞᱟ ᱢᱮᱥᱟ ᱠᱟᱛᱮᱫ ᱥᱮ ᱢᱮᱥᱟ ᱢᱤᱞᱟᱹᱣ ᱠᱟᱛᱮᱫ᱾ ᱚᱱᱟ ᱵᱤᱪᱟᱹᱨ ᱛᱮᱠᱚ ᱯᱩᱨᱟᱹᱣ᱾ ᱦᱮᱸ ᱥᱮ ᱚᱱᱟ ᱦᱩᱭᱩᱜ ᱠᱟᱱᱟ ᱚᱱᱟ ᱜᱮ ᱢᱩᱪᱟᱹᱫ ᱮᱠᱵᱟᱨᱮ ᱡᱟᱦᱟᱸ ᱫᱚᱭ ᱦᱩᱭᱩᱜ ᱠᱟᱱᱟ ᱟᱸᱜ ᱟᱜ ᱦᱟᱭᱠᱳᱴ ᱨᱮᱱᱟᱝ ᱮᱜ ᱢᱩᱪᱟᱹᱫ
ᱟᱵᱚᱣᱟᱜ ᱱᱚᱣᱟ ᱥᱟᱱᱛᱟᱲ ᱯᱟᱨᱜᱟᱱᱟ ᱟᱵᱚ ᱥᱟᱱᱛᱟᱲ ᱠᱚᱣᱟᱜ ᱫᱚ ᱚᱱᱟ ᱜᱮ ᱦᱩᱭᱩᱜ ᱠᱟᱱ ᱛᱟᱵᱚᱱᱟ ᱦᱟᱭᱠᱳᱴ ᱮᱱᱟᱢᱟ ᱦᱮᱸ ᱠᱟᱱ ᱡᱚᱛᱷᱟᱛ ᱜᱮ ᱦᱳᱭ ᱢᱟ ᱛᱚᱵᱮ ᱚᱱᱠᱟ ᱞᱮᱠᱟ ᱛᱤᱦᱤᱧ ᱫᱚ ᱚᱠ ᱚᱠᱛᱚ ᱠᱚᱦᱚᱸ ᱯᱩᱨᱟᱹᱣ ᱦᱮᱡ ᱮᱱ ᱛᱟᱞᱟᱝ-ᱟ ᱟᱹᱰᱤ ᱟᱭᱢᱟ ᱥᱟᱨᱦᱟᱣ ᱦᱳᱭ ᱱᱚᱝᱠᱟᱱᱟᱜ ᱠᱟᱛᱷᱟ ᱥᱟᱵ ᱨᱟᱠᱟᱵ ᱞᱟᱹᱜᱤᱫ ᱥᱮ ᱱᱚᱝᱠᱟᱱᱟᱜ ᱢᱤᱫᱴᱮᱱ